ᱜᱚᱢᱠᱮ ᱟᱵᱤᱱᱟᱜ ᱨᱚᱲ ᱟᱪ ᱟᱵᱮᱱᱟᱜ ᱦᱚᱸ ᱵᱟᱝ ᱟᱸᱡᱚᱢᱚᱜ ᱠᱟᱱᱟ ᱮᱥᱮ ᱫᱚ ᱟᱫᱚ ᱮᱥᱮ ᱫᱚ ᱯᱷᱟᱭᱤᱵᱷ ᱡᱤ ᱥᱟᱵ ᱟᱠᱟᱫ ᱜᱮᱭᱟ ᱟᱫᱚ ᱪᱮᱠᱟᱭ ᱰᱤᱥᱴᱟᱵᱽ ᱫᱟ ᱚᱱᱟᱫᱚ ᱵᱟᱹᱧ ᱞᱟᱹᱭ ᱫᱟᱲᱮᱭᱟᱜᱼᱟ
ᱠᱚᱯᱚᱲᱟ
ᱦᱮᱸ ᱱᱤᱛᱚᱜ ᱫᱚ ᱟᱸᱡᱚᱢᱚᱜ ᱠᱟᱱ ᱜᱮᱭᱟ ᱱᱤᱛᱚᱜ ᱟᱹᱞᱤᱧᱟᱜ ᱟᱸᱡᱚᱢᱚᱜ ᱠᱟᱱᱟ ᱥᱮ ᱵᱟᱝ
ᱦᱮᱸ ᱦᱮᱸ ᱱᱤᱛᱚᱜ ᱟᱸᱡᱚᱢᱚᱜ ᱠᱟᱱ ᱜᱮᱭᱟ ᱦᱟᱸᱜ
ᱟᱪᱷᱟ ᱟᱸᱡᱚᱢᱚᱜ ᱠᱷᱟᱱ ᱟᱹᱰᱤ ᱱᱟᱯᱟᱭ
ᱟᱨ ᱛᱚᱵᱮ ᱤᱧ ᱥᱮᱫ ᱠᱷᱚᱱ ᱞᱟᱦᱟᱨᱮ ᱡᱚᱦᱟᱨ ᱜᱮ ᱦᱟᱸᱜ
ᱦᱩᱸ ᱡᱚᱦᱟᱨ ᱜᱮ
ᱦᱩᱸ ᱟᱨ ᱛᱚᱵᱮ ᱪᱮᱫ ᱞᱮᱠᱟ ᱱᱟᱯᱟᱭ ᱵᱟᱲᱟ ᱜᱮᱭᱟᱯᱮ ᱡᱷᱚᱛᱚ ᱦᱚᱲ ᱠᱚᱜᱮ
ᱦᱩᱸ ᱱᱚᱜᱼᱚᱭ ᱱᱤᱛ ᱦᱟᱹᱵᱤᱡ ᱫᱚ ᱱᱟᱯᱟᱭ ᱜᱮ ᱢᱮᱱᱟᱜ ᱞᱮᱭᱟ ᱟᱯᱮ ᱜᱮ ᱪᱮᱫ ᱞᱮᱠᱟ ᱢᱮᱱᱟᱜ ᱯᱮᱭᱟ
ᱟᱪᱪᱷᱟ ᱦᱮᱸ ᱟᱞᱮ ᱦᱚᱸ ᱮ ᱪᱟᱸᱫᱳ ᱵᱚᱸᱜᱟ-ᱟᱜ ᱫᱩᱞᱟᱹᱲ ᱟᱨ ᱫᱟᱭᱟ ᱛᱮ ᱦᱟᱸᱜ ᱱᱤᱛᱚᱜ ᱫᱷᱟᱹᱵᱤᱡ ᱱᱟᱯᱟᱭ ᱜᱮ ᱢᱮᱱᱟᱜ ᱞᱮᱭᱟ ᱡᱚᱛᱚ ᱦᱚᱲᱜᱮ
ᱟᱪᱪᱷᱟ ᱛᱚᱵᱮ ᱫᱟᱠᱟ ᱠᱚ ᱡᱚᱢ ᱵᱟᱲᱟ ᱦᱩᱭᱱᱟ ᱥᱮ ᱪᱮᱫ ᱠᱚ ᱪᱤᱠᱟᱹᱭ ᱦᱩᱭᱩᱜ ᱠᱟᱱᱟ
ᱦᱩᱸ ᱦᱩᱸ ᱫᱟᱠᱟ ᱠᱚ ᱡᱚᱢ ᱵᱟᱲᱟ ᱦᱩᱭ ᱠᱟᱱᱟ ᱦᱟᱸᱜ ᱱᱤᱛᱚᱜ ᱜᱮ ᱡᱟᱥᱴ ᱟᱫᱚ ᱱᱤᱛᱚᱜ ᱫᱚ ᱮᱥᱮ ᱫᱟᱸᱬᱟ ᱦᱩᱭᱩᱜ ᱠᱟᱱᱟ ᱦᱟᱸᱜ ᱮᱱᱛᱮ ᱫᱟᱠᱟ ᱡᱚᱢ ᱵᱟᱫ ᱛᱩᱨᱟᱹᱝ ᱜᱤᱛᱤᱡ ᱠᱷᱟᱱ ᱫᱚᱢ ᱵᱟᱲᱟᱭ ᱜᱮᱭᱟ ᱦᱟᱸᱜ ᱱᱚᱝᱠᱟ ᱨᱳᱠ ᱟᱡᱟᱨ ᱠᱚ ᱧᱟᱧᱟᱢᱟ ᱚᱱᱟ ᱠᱷᱟᱹᱛᱤᱨ ᱛᱮ ᱛᱷᱚᱲᱟ ᱜᱟᱱ ᱳᱭᱟᱨᱠᱤᱝ ᱞᱮᱠᱟ ᱢᱮᱱ ᱫᱟᱲᱮᱭᱟᱜᱼᱟ ᱫᱟᱸᱬᱟ ᱵᱟᱲᱟ ᱦᱩᱭᱩᱜ ᱠᱟᱱᱟ ᱟᱨ ᱠᱚᱞ ᱨᱮ ᱦᱟᱸᱜ ᱢᱮᱱᱟᱹᱧᱟ ᱟᱢ ᱥᱚᱸᱜᱮᱧ ᱜᱟᱯᱟᱞᱢᱟᱨᱟᱜ ᱠᱟᱱᱟ
ᱦᱮᱸ ᱚᱱᱠᱟ ᱠᱟᱱ ᱜᱮᱭᱟ ᱟᱨ ᱚᱱᱠᱟ ᱜᱮᱠᱚ ᱞᱟᱹᱭᱟ ᱡᱚᱠᱷᱚᱱ ᱵᱟᱢ ᱫᱟᱬᱟᱱᱟ ᱛᱚ ᱵᱟᱢ ᱦᱚᱡᱚᱢᱚᱜ ᱛᱟᱢᱟ ᱛᱚ ᱚᱱᱟ ᱨᱮᱦᱚᱸ ᱢᱤᱫᱴᱮᱱ ᱢᱮᱱ ᱠᱮᱭᱟ ᱯᱷᱮᱴ ᱡᱟᱹᱥᱛᱤᱜ ᱢᱟᱥᱮ ᱚᱠᱟᱴᱟᱜ ᱤᱛᱤᱞ ᱠᱚ ᱢᱮᱛᱟᱜ ᱠᱟᱱ ᱚᱱᱟ ᱡᱟᱹᱥᱛᱤᱜᱼᱟ ᱛᱚ ᱟᱹᱰᱤ ᱢᱩᱥᱠᱤᱞ ᱜᱮ ᱡᱟᱹᱥᱛᱤ ᱞᱮᱱᱠᱷᱟᱡ ᱫᱚ ᱟᱨ ᱮ ᱦᱩᱸ ᱟᱨ ᱛᱚᱵᱮ ᱱᱮᱛᱟᱨ ᱠᱟᱛᱮᱧ ᱫᱤᱥᱟᱹᱭ ᱫᱟ ᱡᱮ ᱱᱮᱛᱟᱨ ᱡᱚ ᱥᱤᱛᱩᱝ ᱫᱤᱱ ᱥᱚᱢᱚᱭ ᱠᱟᱱᱟ ᱟᱨ ᱥᱤᱛᱩᱝ ᱫᱤᱱ ᱥᱚᱢᱚᱭ ᱫᱚ ᱢᱤᱫᱴᱮᱱᱤᱧ ᱫᱤᱥᱟᱹᱭᱮᱫᱟ ᱚᱠᱟ ᱫᱚ ᱩᱞ ᱠᱚᱴᱮᱡ ᱟᱨ ᱫᱟᱜ ᱢᱟᱹᱰᱤ ᱟᱹᱰᱤ ᱥᱤᱵᱤᱞᱟ ᱵᱩᱡ ᱵᱩᱡᱷᱟᱹᱜ ᱟ ᱟᱞᱮᱮᱥᱮᱫ ᱫᱚ ᱟᱨ ᱚᱱᱟ ᱠᱚᱫᱚ ᱟᱹᱰᱤ ᱡᱟᱹᱥᱛᱤ ᱠᱚ ᱩᱞ ᱠᱚ ᱠᱚᱴᱮᱮᱡ ᱵᱟᱲᱟᱭ ᱜᱮᱭᱟ ᱟᱨ ᱫᱟᱜ ᱢᱟᱹᱰᱤ ᱫᱟᱠᱟ ᱠᱚ ᱡᱚᱢᱟ ᱟᱫᱚ ᱚᱱᱟ ᱟᱹᱰᱤ ᱡᱚᱢ ᱠᱟᱜᱼᱟ ᱵᱚᱞᱮ ᱫᱟᱜ ᱢᱟᱹᱰᱤ ᱫᱟᱠᱟ ᱨᱮᱱᱟᱜ ᱩᱞ ᱠᱚᱴᱮᱡ ᱟᱫᱚ ᱟᱯᱮ ᱥᱮᱫ ᱚᱱᱠᱟ ᱯᱮ ᱡᱚᱢ ᱵᱟᱲᱟ ᱠᱟᱫᱟ ᱥᱮ ᱵᱟᱝ ᱚᱱᱟ ᱵᱟᱨᱮ ᱛᱮ ᱠᱟᱹᱴᱤᱡ ᱢᱟᱨᱟᱝ ᱠᱟᱛᱷᱟ ᱠᱚ ᱞᱟᱹᱭ ᱢᱮᱥᱮ
ᱮᱠᱟᱞ ᱮᱠᱟᱞ ᱦᱮᱸ ᱚᱱᱟᱢ ᱫᱤᱥᱟᱹᱟᱫᱤᱧᱟ ᱟᱨ ᱱᱤᱛᱚᱜ ᱜᱮ ᱚᱱᱠᱟ ᱡᱚᱡᱚᱢ ᱥᱟᱱᱟ ᱠᱤᱫᱤᱧ ᱦᱟᱸᱜ ᱮᱱᱛᱮ ᱱᱤᱛᱚᱜ ᱢᱟ ᱟᱹᱭᱩᱵ ᱠᱟᱱ ᱛᱚ ᱟᱹᱭᱩᱵ ᱩᱱ ᱡᱚᱠᱷᱟ ᱫᱚ ᱦᱟᱜ ᱵᱟᱝ ᱞᱮ ᱡᱚᱢ ᱟᱫᱚ ᱡᱚᱠᱷᱚᱱ ᱥᱟᱹᱨᱫᱤ ᱥᱤᱛᱩᱝ ᱟᱹᱭᱠᱟᱹᱜᱼᱟ ᱩᱱ ᱡᱚᱚᱠᱷᱟᱡ ᱫᱚ ᱱᱚᱝᱠᱟ ᱫᱟᱜ ᱟᱹᱰᱤ ᱡᱚᱢ ᱟᱹᱰᱤ ᱢᱚᱸᱡᱽ ᱵᱩᱡᱷᱟᱹᱜᱼᱟ ᱟᱨ ᱚᱠᱟᱢ ᱞᱟᱹᱭ ᱠᱮᱫᱟ ᱩᱞ ᱪᱟᱹᱴᱱᱤ ᱦᱮᱸ ᱚᱱᱟ ᱩᱞ ᱪᱟᱹᱴᱱᱤ ᱥᱚᱸᱜᱮ ᱫᱚ ᱟᱨᱦᱚᱸ ᱢᱚᱸᱡᱽ ᱟᱨ ᱫᱚᱥᱟᱨ ᱫᱚ ᱟᱨᱦᱚᱸ ᱟᱹᱞᱩ ᱥᱤᱯᱤ ᱛᱩᱞᱩᱡ ᱦᱚᱸᱠᱟᱡᱟᱠ ᱞᱮ ᱡᱚᱢᱟ ᱟᱞᱮ ᱫᱚ ᱟᱞᱩ ᱥᱤᱯᱤ ᱵᱟᱠᱷᱟᱡ ᱫᱚ ᱡᱟᱦᱟᱱᱟᱜ ᱞᱟᱹᱞᱛᱟᱹ ᱟᱲᱟᱜ ᱠᱚ ᱚᱱᱟ ᱛᱩᱞᱩᱡ ᱦᱚᱸ ᱟᱹᱰᱤ ᱢᱚᱸᱡ ᱥᱤᱵᱤᱞᱟ ᱱᱚᱝᱠᱟ ᱫᱟᱜ ᱢᱟᱹᱰᱤ ᱫᱚᱢ ᱢᱮᱱ ᱫᱟᱲᱮᱭᱟᱜᱼᱟ ᱟᱵᱚ ᱥᱟᱶᱛᱟ ᱨᱮᱱᱟᱜ ᱟᱹᱰᱤ ᱱᱟᱯᱟᱭ ᱡᱚᱢ ᱡᱤᱱᱤᱥ ᱠᱟᱱᱟ ᱟᱨ ᱱᱚᱣᱟ ᱟᱵᱚ ᱵᱚ ᱵᱟᱲᱟᱭᱟ ᱡᱮ ᱫᱟᱜ ᱢᱟᱹᱰᱤᱢ ᱡᱚᱢ ᱠᱷᱟᱡ ᱫᱚ ᱡᱟᱦᱟᱱᱟᱜ ᱚᱱᱠᱟ ᱡᱷᱟᱞᱟ ᱥᱮ ᱢᱟᱱᱮ ᱥᱤᱛᱩᱝ ᱨᱩᱣᱟᱹ ᱠᱚ ᱵᱟᱝ ᱧᱟᱧᱟᱢᱟ ᱟᱨ ᱚᱱᱠᱟ ᱦᱚᱲᱢᱚ ᱵᱚᱞᱮ ᱨᱮᱭᱟᱲ ᱜᱮ ᱛᱟᱦᱮᱱ ᱛᱟᱢᱟ ᱚᱱᱠᱟ ᱠᱚ ᱢᱮᱱᱟ ᱦᱟᱜ
ᱦᱮᱸ ᱟᱨ ᱟᱞᱮ ᱥᱮᱫ ᱨᱮᱦᱚᱸ ᱚᱱᱠᱟ ᱜᱮ ᱵᱚᱞᱮ ᱫᱟᱜ ᱢᱟᱹᱰᱤ ᱥᱟᱶᱛᱮ ᱞᱟᱹᱞᱪᱟ. ᱟᱲᱟᱜ ᱠᱚ ᱥᱮ ᱚᱱᱟ ᱩᱞ ᱠᱚᱴᱮᱡ ᱟᱨ ᱥᱮ ᱩᱞ ᱨᱤᱫ ᱮᱢ ᱢᱮᱱ ᱠᱮᱭᱟ ᱥᱮ ᱢᱤᱫ ᱵᱟᱨ ᱡᱟᱭᱜᱟ ᱦᱚᱲ ᱨᱮᱫᱚ ᱩᱞ ᱨᱤᱫ ᱦᱚᱸᱠᱚ ᱢᱮᱱ ᱠᱮᱭᱟ ᱟᱫᱚ ᱨᱤᱫ ᱦᱚᱸᱠᱚ ᱨᱤᱫ ᱜᱮᱭᱟ ᱚᱱᱟᱫᱚ ᱟᱫᱚ ᱟᱹᱰᱤ ᱥᱤᱵᱤᱞᱟ ᱟᱫᱚ ᱚᱱᱟ ᱠᱚ ᱟᱜᱩᱭ ᱜᱮᱭᱟ ᱟᱫᱚ ᱚᱱᱟ ᱫᱚ
ᱦᱮᱸ ᱟᱸᱡᱚᱢᱚᱜ ᱠᱟᱱᱟ ᱞᱟᱦᱟ ᱥᱮᱫ ᱞᱟᱹᱭ ᱵᱮᱱ
ᱦᱮᱸ ᱢᱮᱱᱫᱟᱹᱧ ᱚᱱᱟ ᱩᱞ ᱫᱚᱠᱚ ᱟᱢᱥᱤᱭᱟ ᱢᱮᱱ ᱜᱮᱟᱢ ᱚᱱᱟ ᱤᱭᱟᱹ ᱪᱮᱫ ᱠᱚ ᱢᱮᱱᱟ ᱚᱱᱟ ᱟᱪᱟᱨ ᱞᱟᱦᱟ ᱢᱮᱱᱜᱮ ᱚᱱᱟ ᱟᱹᱣᱨᱤ ᱯᱟᱛᱲᱟ ᱜᱚᱜ ᱨᱮᱠᱚ ᱜᱮᱫᱟ ᱜᱮᱫ ᱠᱟᱜ ᱠᱚ ᱛᱚᱨᱟ ᱛᱟᱹᱥᱤ ᱨᱚᱦᱚᱲ ᱠᱟᱜᱼᱟ ᱟᱫᱚ ᱚᱱᱟ ᱦᱚᱸ ᱟᱹᱰᱤ ᱱᱟᱯᱟᱭ ᱵᱩᱡᱷᱟᱹᱜᱼᱟ ᱱᱮᱛᱟᱨ ᱫᱤᱱ ᱥᱚᱢᱚᱭ ᱡᱚᱠᱷᱚᱱ ᱛᱷᱚᱲᱟ ᱛᱷᱚᱲᱟᱢ ᱡᱚᱢᱟ ᱢᱮᱱ ᱠᱮ ᱛᱷᱚᱲᱟ ᱛᱷᱚᱲᱟ ᱩᱛᱩᱛ ᱥᱮ ᱜᱷᱟᱱᱴᱟ ᱠᱟᱛᱮᱫ ᱛᱚ ᱟᱹᱰᱤ ᱱᱟᱯᱟᱭ ᱵᱩᱡᱷᱟᱹᱜᱼᱟ ᱟᱯᱮᱥᱮᱫ ᱪᱮᱫᱠᱟ ᱚᱱᱟ ᱠᱚᱯᱮ ᱡᱚᱢᱟ ᱥᱮ ᱵᱟᱝ ᱮᱢ ᱥᱤᱭᱟᱯᱮ ᱥᱮ ᱵᱟᱝ
ᱦᱮᱸ ᱦᱮᱸ ᱚᱱᱮ ᱚᱠᱟᱢ ᱞᱟᱹᱭ ᱠᱮ ᱩᱞ ᱟᱢᱥᱤ ᱚᱱᱟ ᱦᱚᱸ ᱟᱞᱮᱥᱮᱫ ᱫᱚ ᱟᱹᱰᱤ ᱡᱟᱹᱥᱛᱤ ᱜᱮ ᱠᱚ ᱤᱭᱟᱹᱭᱟ᱾ ᱚᱱᱟ ᱥᱟᱶ ᱥᱟᱶᱛᱮ ᱟᱪᱟᱨ ᱦᱚᱸᱠᱚ ᱵᱮᱱᱟᱣᱟ ᱟᱫᱚ ᱱᱚᱜᱼᱚ ᱱᱚᱝᱠᱟ ᱦᱩᱭᱩᱜ ᱠᱟᱱᱟ ᱟᱞᱮᱼᱼ ᱥᱮ ᱫᱚᱦ ᱤᱧ ᱞᱟᱹᱭᱟ ᱦᱟᱸᱜ ᱡᱚᱠᱷᱚᱱ ᱚᱠᱟᱴᱟᱜ ᱩᱞ ᱠᱚ ᱟᱹᱣᱲᱤ ᱜᱮ ᱧᱩᱨᱦᱟ ᱟ ᱥᱮ ᱜᱮᱡᱮᱨᱚᱜᱼᱟ ᱯᱚᱥᱟᱚᱜᱼᱟ ᱚᱱᱟ ᱩᱞ ᱠᱚᱫᱚ ᱮᱭᱥᱮᱮᱜᱮᱫ ᱠᱟᱛᱮᱮᱫ ᱠᱚ ᱟᱢᱥᱤᱭᱟ᱾ ᱢᱟᱱᱮ ᱜᱮᱫ ᱠᱟᱛᱮᱮᱫ ᱠᱚ ᱨᱚᱦᱚᱲ ᱠᱟᱜᱼᱟ ᱟᱨ ᱚᱱᱟ ᱜᱮ ᱦᱟᱸᱜ ᱨᱚᱦᱚᱲᱚᱜᱼᱟ ᱟᱨ ᱛᱟᱭᱚᱢ ᱛᱮᱠᱚ ᱩᱛᱩᱭᱟ᱾ ᱟᱨ ᱮᱱᱛᱮ ᱡᱟᱦᱟᱱᱟᱜ ᱚᱱᱠᱟ ᱟᱪᱟᱨ ᱞᱟᱹᱜᱤᱫ ᱮᱢ ᱠᱷᱚᱫ ᱠᱷᱟᱡ ᱫᱚ ᱢᱟᱱᱮ ᱢᱮᱱᱠᱚ ᱵᱚᱞᱮ ᱧᱩᱨᱦᱟᱹᱣᱟᱜ ᱫᱚ ᱵᱟᱝ ᱟᱪᱟᱨ ᱞᱟᱹᱠᱛᱤᱼᱟ᱾ ᱮᱱᱛᱜ ᱚᱱᱟ ᱧᱩᱨᱦᱟᱹᱣᱟᱜ ᱥᱮ ᱡᱟᱦᱟᱱᱟᱜ ᱯᱚᱥᱟᱜ ᱧᱚᱜ ᱮᱢ ᱟᱪᱟᱨ ᱠᱷᱟᱡ ᱫᱚ ᱦᱟᱸᱜ ᱚᱱᱟ ᱫᱚ ᱵᱟᱹᱲᱤᱡ ᱜᱚᱫᱚᱜ ᱛᱟᱢᱟ ᱟᱪᱟᱨ ᱟᱫᱚ ᱚᱱᱟ ᱠᱚ ᱠᱟᱨ ᱛᱮ ᱦᱟᱸᱜ ᱟᱞᱮ ᱫᱚ ᱟᱪᱟᱨ ᱞᱟᱹᱜᱤᱫ ᱫᱚ ᱛᱤᱭᱟᱹᱜ ᱠᱟᱛᱮᱮᱫ ᱞᱮ ᱟᱪᱟᱨᱟ ᱟᱨ ᱟᱹᱣᱲᱤ ᱜᱮ ᱧᱩᱨᱦᱟᱹ ᱵᱟᱲᱟᱜ ᱠᱷᱟᱡ ᱚᱱᱟ ᱠᱚᱫᱚ ᱟᱢᱥᱤ ᱠᱟᱛᱮ ᱚᱱᱠᱟ ᱵᱚᱞᱮ ᱞᱮ ᱜᱮᱫᱼᱟ ᱠᱟᱛᱮ ᱞᱮ ᱛᱟᱥᱮ ᱠᱟᱜᱼᱟ ᱟᱫᱚ ᱱᱚᱜ ᱱᱚᱝᱠᱟ ᱟᱞᱮ ᱥᱮᱫ ᱫᱚ᱾ ᱟᱯᱮ ᱫᱚ ᱪᱮᱫ ᱞᱮᱠᱟ? ᱪᱮᱫ ᱞᱮᱠᱟ ᱡᱚᱛᱚ ᱜᱮᱯᱮ ᱟᱪᱟᱨᱟ ᱥᱮ ᱟᱢᱥᱤᱭᱟ ᱥᱮ ᱪᱮᱫ ᱞᱮᱠᱟ ᱦᱟᱸᱜ
ᱦᱮᱸ ᱚᱱᱠᱟᱜᱮ ᱚᱱᱟ ᱚᱠᱟᱢ ᱞᱟᱹᱭ ᱠᱮᱫ ᱟᱫᱚ ᱟᱹᱢᱥᱤ ᱫᱚ ᱦᱟᱸᱜ ᱚᱱᱟ ᱤᱭᱟᱹ ᱵᱟᱞᱟ ᱫᱚ ᱵᱟᱞᱮ ᱟᱪᱟᱨᱟ ᱟᱞᱮ ᱫᱚ ᱚᱠᱟᱴᱟᱜ ᱫᱚ ᱡᱟᱝ ᱠᱚ ᱢᱮᱱᱠᱷᱟᱱ ᱚᱠᱟᱴᱟᱜ ᱫᱚ ᱯᱟᱛᱲᱟᱜ ᱠᱚ ᱚᱱᱟ ᱫᱚ ᱵᱟᱞᱮ ᱟᱢᱥᱤᱭᱟ᱾ ᱟᱨ ᱚᱠᱟᱴᱟᱜ ᱫᱚᱦ ᱵᱟᱝ ᱯᱟᱛᱲᱟᱜ ᱠᱚᱜ ᱢᱮᱱᱠᱮᱭᱟᱢ ᱚᱱᱟ ᱠᱩᱭᱩ ᱚᱱᱟ ᱠᱩᱭᱩ ᱜᱤᱰᱤ ᱠᱟᱛᱮᱫ ᱦᱟᱸᱜ ᱚᱱᱟ ᱫᱚ ᱟᱢᱥᱤ ᱫᱚ ᱡᱩᱛ ᱡᱩᱛᱩᱜᱼᱟ ᱵᱚᱞᱮ ᱪᱮᱫᱟᱜ ᱚᱱᱟ ᱫᱚ ᱡᱚᱛᱚᱢ ᱡᱚᱢ ᱪᱟᱵᱟᱭ ᱟᱢᱥᱤ ᱫᱚ ᱟᱨ ᱟᱪᱟᱨ ᱫᱚ ᱚᱱᱠᱟ ᱦᱩᱭᱱᱟ ᱵᱚᱞᱮ ᱚᱱᱟ ᱚᱠᱟᱴᱟᱜ ᱯᱟᱛᱲᱟᱟᱜ ᱥᱮ ᱚᱠᱟᱴᱟᱜ ᱡᱟᱝ ᱛᱮᱫ ᱚᱱᱟᱫᱢ ᱥᱟᱨᱮᱡ ᱠᱟᱜᱼᱟ ᱟᱫᱚ ᱚᱱᱟ ᱛᱮᱦᱚᱸ ᱚᱱᱟ ᱞᱟᱦᱟ ᱧᱚᱜ ᱨᱮ ᱜᱚᱫ ᱦᱩᱭᱩᱜᱼᱟ ᱥᱮ ᱧᱩᱨᱩ ᱵᱟᱲᱟᱟᱜᱼᱟ ᱞᱟᱦᱟᱨᱮ ᱚᱠᱟ ᱫᱚ ᱦᱚᱭ ᱫᱟᱜ ᱛᱮ ᱧᱩᱨᱩ ᱵᱟᱲᱟ ᱠᱚᱜ-ᱟ ᱛᱚ ᱚᱱᱟ ᱠᱚ ᱩᱞ ᱫᱚ ᱜᱮᱫ ᱵᱟᱲᱟ ᱠᱟᱛᱮᱫ ᱟᱢᱥᱤ ᱦᱩᱭᱩᱜᱼᱟ ᱟᱨ ᱛᱟᱭᱱᱚᱢ ᱛᱮ ᱡᱚᱠᱷᱚᱱ ᱯᱟᱛᱟᱲᱟ ᱠᱟᱛᱮ ᱚᱱᱟ ᱫᱚ ᱦᱟᱜ ᱢᱮᱱ ᱠᱮᱭᱟᱢ ᱚᱱᱟ ᱡᱚᱠᱷᱚᱱ ᱯᱟᱛᱟᱲᱟᱜ ᱮᱱᱟ ᱛᱚ ᱟᱢᱥᱤ ᱫᱚ ᱚᱱᱟ ᱫᱚ ᱵᱟᱝ ᱡᱩᱛᱩᱜᱼᱟ ᱚᱱᱟ ᱟᱱᱟ ᱫᱚ ᱩᱛᱩ ᱜᱮ ᱦᱩᱭᱩᱜᱼᱟ ᱟᱨ ᱵᱟᱠᱷᱟᱡ ᱫᱚ ᱚᱱᱟ ᱫᱚ ᱟᱪᱟᱨ ᱫᱚ ᱟᱪᱟᱨ ᱦᱚᱸ ᱵᱟᱝ ᱡᱩᱛᱩᱜᱼᱟ ᱦᱚᱭ ᱛᱮ ᱧᱩᱨᱩ ᱵᱟᱲᱟᱣᱟᱜ ᱫᱚ ᱟᱨ ᱟᱪᱟᱨᱟᱜ ᱫᱚ ᱵᱚᱞᱮ ᱚᱱᱟ ᱨᱮ ᱛᱮᱢ ᱜᱚᱫᱟ ᱚᱱᱟᱜᱮ ᱟᱪᱟᱨ ᱫᱚ ᱵᱷᱟᱜᱤᱜᱼᱟ ᱟᱨ ᱚᱱᱮ ᱚᱱᱠᱟ ᱠᱟᱱᱟ ᱟᱞᱮᱥᱮᱫ ᱫᱚ᱾
ᱦᱮᱸ ᱟᱨ ᱟᱞᱮ ᱥᱮᱫ ᱦᱚᱸ ᱚᱱᱮ ᱚᱱᱠᱟ ᱜᱮᱠᱚ ᱤᱭᱟᱹᱭᱟᱦᱟᱜ ᱟᱨ ᱟᱪᱟᱨ ᱞᱮᱠᱟᱛᱮᱢ ᱢᱮᱱ ᱞᱮᱠᱷᱟᱱ ᱫᱚ ᱟᱞᱮ ᱥᱮᱫ ᱫᱚ ᱟᱭᱢᱟ ᱞᱮᱠᱟᱱ ᱠᱚ ᱟᱨᱪᱟᱨᱟ ᱱᱚᱣᱟ ᱩᱞ ᱢᱚᱛᱚᱡ ᱫᱚ ᱦᱟᱸᱜ ᱵᱟᱝ ᱡᱮᱞᱮᱠᱟ ᱦᱩᱭᱱᱟ ᱟᱢᱲᱟ ᱟᱪᱟᱨ ᱢᱟᱹᱨᱤᱪ ᱟᱪᱟᱨ ᱟᱨᱦᱚᱸ ᱡᱚᱡᱚ ᱟᱪᱟᱨ ᱟᱹᱰᱤ ᱡᱟᱹᱥᱛᱤ ᱡᱟᱹᱥᱛᱤ ᱠᱚ ᱟᱪᱟᱨᱟᱜᱼᱟ ᱮᱱᱛᱮ ᱟᱞᱮ ᱥᱮᱫ ᱫᱚ ᱟᱹᱰᱤ ᱡᱟᱹᱥᱛᱤ ᱡᱚᱡᱚ ᱫᱮ ᱨᱮᱭᱟᱜ ᱢᱮᱱᱟᱜᱼᱟ᱾ ᱟᱨ ᱚᱱᱮ ᱚᱱᱠᱟ ᱛᱤᱱᱟᱹᱜ ᱢᱮᱱᱟᱜᱼᱟ ᱟᱪᱟᱨ ᱠᱚ ᱢᱮᱱ ᱫᱟᱲᱮᱭᱟᱜᱼᱟ ᱡᱚᱛᱚ ᱞᱮᱠᱟᱱᱟᱜ ᱠᱚ ᱟᱪᱟᱨ ᱦᱟᱸᱜ ᱟᱯ ᱥᱮᱫ ᱪᱮᱫ ᱠᱚᱠᱚ ᱟᱪᱟᱨᱟ?
ᱦᱮᱸ ᱟᱞᱮ ᱥᱮᱫ ᱦᱚᱸ ᱚᱱᱟ ᱡᱚᱛᱚ ᱜᱮ ᱚᱠᱟᱢ ᱞᱟᱹᱭ ᱠᱮᱫ ᱩᱞ ᱟᱪᱟᱨ ᱟᱢᱲᱟ ᱟᱪᱟᱨ ᱡᱚᱡᱚ ᱟᱪᱟᱨ ᱟᱨ ᱥᱮ ᱡᱟᱹᱱᱩᱢ ᱦᱚᱸᱠᱚ ᱟᱹᱰᱤ ᱢᱚᱸᱡᱽ ᱠᱚ ᱞᱮᱴᱚᱭᱟ ᱟᱨ ᱚᱱᱟ ᱦᱚᱸᱚᱸ ᱟᱹᱰᱤ ᱱᱟᱯᱟᱭ ᱵᱩᱡᱷᱟᱹᱜᱼᱟ᱾ ᱵᱚᱞᱮ ᱨᱚᱦᱚᱲ ᱠᱟᱛᱮᱫ ᱚᱱᱟ ᱫᱚ ᱟᱹᱰᱤ ᱱᱟᱯᱟᱭ ᱩᱛᱩᱭᱟᱠᱚ ᱛᱷᱚᱲᱟ ᱛᱷᱚᱲᱟ ᱟᱨ ᱚᱱᱟ ᱦᱚᱸ ᱟᱪᱟᱨᱟ ᱛᱚ ᱟᱹᱰᱤ ᱱᱟᱯᱟᱭ ᱵᱩᱡᱷᱟᱹᱜᱼᱟ ᱟᱨ ᱢᱤᱫ ᱫᱢ ᱚᱱᱠᱟ ᱢᱤᱫᱴᱮᱱ ᱤᱥᱠᱩᱞᱤᱧ ᱪᱟᱞᱟᱣ ᱞᱮᱱᱟ ᱚᱸᱰᱮ ᱫᱚ ᱚᱱᱟ ᱤᱭᱟᱹ ᱨᱮᱭᱟᱜ ᱟᱪᱟᱨᱤᱧ ᱡᱚᱢ ᱞᱮᱜᱟᱣ ᱠᱮᱫᱟ ᱪᱮᱫ ᱠᱚ ᱢᱮᱛᱟᱜᱼᱟ ᱚᱱᱟ ᱠᱷᱟᱱᱴᱟᱲ ᱠᱷᱟᱱᱴᱷᱟᱲ ᱨᱮᱭᱟᱜ ᱠᱚ ᱟᱪᱟᱨ ᱟᱠᱟᱫᱱᱟ ᱟᱫᱚ ᱵᱟᱹᱧ ᱡᱚᱢ ᱵᱟᱲᱟ ᱟᱠᱟᱫ ᱛᱟᱦᱮᱱᱟ ᱤᱧᱫᱚ ᱯᱟᱥ ᱴᱟᱭᱤᱢ ᱤᱧ ᱡᱚᱢ ᱞᱮᱜᱟ ᱠᱮᱫᱟ ᱟᱹᱰᱤ ᱱᱟᱯᱟᱭ ᱵᱩᱡᱷᱟᱹᱣᱱᱟ ᱵᱚᱞᱮ ᱤᱱᱟᱹᱜ ᱱᱟᱯᱟᱭ ᱫᱚ ᱵᱟᱭ ᱟᱹᱭᱠᱟᱹᱣ ᱟᱢ ᱟᱨ ᱚᱱᱠᱟ ᱪᱮᱫ ᱠᱚ ᱟᱪᱟᱨᱮᱢ ᱡᱚᱢ ᱞᱮᱜᱟᱣ ᱠᱟᱫᱟ ᱢᱟᱱᱞ ᱱᱚᱝᱠᱟ ᱠᱷᱟᱱᱴᱷᱟᱲ ᱠᱚ ᱥᱮ ᱢᱤᱫᱴᱮᱱ ᱢᱤᱫ ᱫᱷᱢ ᱢᱟ ᱚᱱᱟ ᱤᱭᱟᱹ ᱦᱚᱧ ᱡᱚᱢ ᱞᱮᱜᱟ ᱞᱮᱫ ᱢᱟ ᱢᱟᱫ ᱟᱪᱟᱨ ᱠᱚ ᱢᱟᱫᱚ ᱟᱢ ᱪᱮᱫ ᱠᱚ ᱚᱱᱠᱟ ᱟᱪᱟᱨᱮᱢ ᱡᱚᱢ ᱞᱮᱜᱟᱣ ᱠᱟᱜᱼᱟ?
ᱢᱮᱱ ᱠᱮᱫ ᱞᱮᱟᱜᱮ ᱤᱧ ᱦᱚᱸ ᱟᱫᱚᱢᱟᱜ ᱫᱚ ᱦᱟᱦᱟᱲᱟ ᱟᱪᱟᱨᱤᱧ ᱡᱚᱢ ᱵᱟᱲᱟ ᱟᱠᱟᱫ ᱜᱮᱭᱟ ᱦᱟᱸᱜ ᱡᱮᱞᱮᱠᱟ ᱱᱚᱣᱟ ᱩᱞ ᱠᱚ ᱥᱮ ᱟᱢᱲᱟ ᱠᱚ ᱚᱱᱟᱦᱜ ᱵᱚᱱ ᱡᱚᱢ ᱵᱟᱲᱟ ᱠᱟᱜ ᱜᱮ ᱥᱮ ᱜᱳᱴᱟᱜ ᱜᱮ ᱧᱟᱢᱚᱜᱼᱟ᱾
ᱟᱫᱚ ᱢᱤᱫ ᱫᱚᱢ ᱱᱚᱝᱠᱟ ᱜᱤᱧ ᱪᱟᱞᱟᱣ ᱟᱠᱟᱱ ᱛᱟᱦᱮᱱᱟ ᱢᱤᱫ ᱜᱟᱛᱮ ᱚᱲᱟᱜ ᱛᱚ ᱩᱱᱠᱩ ᱴᱷᱮᱡ ᱠᱚ ᱟᱪᱟᱨ ᱠᱟᱛ ᱯᱤᱸᱰᱟᱹ ᱟᱪᱟᱨ ᱟᱫᱚ ᱞᱟᱦᱟᱨᱟᱨᱤᱧ ᱧᱮᱞ ᱠᱮᱫᱟ ᱱᱚᱣᱟ ᱫᱚ ᱪᱮᱫ ᱠᱟᱱᱟ ᱦᱟᱜ? ᱛᱚᱵ ᱟᱹᱰᱤ ᱩᱥᱨᱟ ᱞᱮᱢᱮᱧ ᱞᱮᱢᱮᱧ-ᱧᱮᱞᱚᱜ ᱠᱟᱱᱟ᱾ ᱟᱫᱚ ᱠᱚ ᱞᱮᱹᱢᱮᱹᱧ ᱧᱮᱞᱚᱜ ᱠᱟᱱᱟ᱾ ᱱᱚᱣᱟ ᱫᱚ ᱯᱤᱸᱰᱟᱹᱜ ᱟ ᱡᱟᱨ ᱠᱟᱱᱟ ᱟᱫᱚ ᱨᱚᱲ ᱛᱮᱜᱮ ᱵᱷᱟᱹᱣᱛ ᱨᱮ ᱯᱤᱰᱟᱹ ᱟᱪᱟᱲ ᱱᱚᱣᱟ ᱫᱚ ᱯᱟᱥᱮᱡ ᱟᱹᱰᱤ ᱡᱟᱹᱥᱛᱤ ᱵᱟᱵᱟᱫ ᱜᱮ ᱟᱹᱭᱠᱟᱹᱜᱼᱟ᱾ ᱡᱚᱠᱷᱚᱱᱤᱧ ᱡᱚᱢ ᱞᱮᱟ ᱠᱮᱫᱟ ᱟᱹᱰᱤ ᱥᱤᱵᱤᱞᱤᱧ ᱵᱩᱡᱷᱟᱹᱣ ᱠᱮᱫᱟ ᱟᱨᱦᱚᱸ ᱥᱟᱶ ᱥᱟᱶᱛᱮ ᱱᱚᱣᱟ ᱢᱤᱫᱴᱟᱱ ᱟᱨᱦᱚᱸ ᱪᱮᱫ ᱟ ᱪᱟᱨᱥᱟ ᱠᱚ ᱮᱢ ᱠᱟᱫᱤᱧ ᱛᱟᱦᱮᱱᱟ ᱧᱩᱛᱩᱢᱤᱧ ᱦᱤᱲᱤᱧᱫᱟ᱾ ᱟᱫᱚ ᱚᱱᱮ ᱚᱱᱟ ᱵᱚᱞᱮ ᱯᱤᱰᱟᱹ ᱟᱪᱟᱨ ᱤᱧ ᱫᱚ ᱟᱹᱰᱤ ᱦᱟᱦᱟᱲᱟᱧ ᱵᱩᱡᱷᱟᱹᱣ ᱠᱮᱫᱟ᱾ ᱯᱤᱸᱰᱟᱹ ᱦᱚᱸᱠᱚ ᱟᱪᱟᱨᱟᱥᱮ? ᱟᱨᱦᱚᱸ ᱩᱱᱤ ᱜᱟᱛᱮ ᱫᱚᱭ ᱞᱟᱹᱭ ᱟᱹᱫᱤᱧᱟ ᱵᱚᱞᱮ ᱱᱚᱣᱟ ᱟᱨᱦᱚᱸ ᱟᱭᱢᱟ ᱞᱮᱠᱟᱱ ᱟᱪᱟᱨ ᱡᱮᱞᱮᱠᱟ ᱡᱤᱞ ᱦᱚᱸ ᱟᱪᱟᱨᱟ ᱟᱪᱟᱨ ᱢᱟᱱᱮ ᱚᱱᱟ ᱡᱤᱞ ᱠᱚ ᱫᱚᱦᱚ ᱠᱟᱛᱮᱫ ᱠᱚ ᱵᱮᱭᱟᱢ ᱨᱮᱠᱚ ᱵᱷᱚᱨᱟᱣ ᱠᱟᱜᱼᱟ ᱟᱨ ᱟᱭᱢᱟ ᱫᱤᱱ ᱠᱚ ᱡᱚᱢᱟ ᱟᱫᱚ ᱱᱚᱜᱼᱚ ᱱᱚᱣᱟ ᱠᱚᱜᱮ ᱤᱧ ᱫᱚ ᱟᱹᱰᱤ ᱦᱟᱲᱤᱧ ᱵᱩᱡᱷᱟᱹᱣ ᱠᱮᱫᱟ ᱡᱮᱞᱮᱠᱟ ᱱᱚᱣᱟ ᱡᱤᱞ ᱟᱪᱟᱨ ᱦᱩᱭᱱᱟ ᱱᱚᱣᱟ ᱯᱤᱰᱟᱹ ᱟᱪᱟᱨ ᱦᱩᱭᱱᱟ ᱯᱤᱰᱟᱹ ᱢᱟᱱᱮ ᱚᱛ ᱨᱮᱱᱟᱜ ᱚᱱᱟ ᱫᱟ ᱯᱤᱰᱟᱹ ᱦᱟᱸᱜ ᱚᱱᱟ ᱚ ᱟᱯᱮᱥᱮᱫ ᱪᱮᱫ ᱞᱮᱠᱟ ᱦᱟᱦᱟᱲᱟ ᱡᱤᱱᱤᱥ ᱡᱟᱦᱱᱟᱜ ᱠᱚ ᱟᱪᱟᱨ ᱵᱟᱲᱟᱭᱟ ᱥᱮ ᱱᱚᱣᱟ ᱯᱤᱸᱰᱟᱹ ᱟᱪᱟᱨ ᱥᱮ ᱡᱤᱞ ᱱᱚᱝᱠᱟ ᱠᱚ ᱟᱪᱟᱨ ᱟᱪᱟᱨᱟ ᱥᱮ ᱪᱮᱫ ᱞᱮᱠᱟ?
ᱟᱞᱮ ᱥᱮᱫ ᱮᱢ ᱧᱮᱞ ᱞᱮᱠᱷᱟᱡ ᱫᱚ ᱵᱚᱞᱮ ᱡᱚᱛᱚᱣᱟᱜ ᱜᱮ ᱚᱠᱟᱴᱟᱜ ᱫᱚ ᱧᱮᱞᱚᱜᱚᱜ ᱠᱟᱱᱟ ᱢᱮᱱᱜᱮᱟᱢ ᱟᱢᱲᱟ ᱟᱪᱟᱨ, ᱩᱞᱟ ᱟᱪᱟᱨ ᱱᱚᱣᱟ ᱠᱚᱫᱚ ᱱᱚᱨᱢᱟᱞ ᱡᱤᱱᱤᱥ ᱠᱟᱱᱟ ᱥᱮ ᱱᱚᱨᱢᱟᱞ ᱧᱮᱞᱟᱜ ᱡᱤᱱᱤᱥ ᱠᱟᱱᱟ ᱟᱨᱮᱢ ᱢᱮᱱ ᱠᱮᱭᱟ᱾ ᱚᱱᱟ ᱡᱟᱹᱱᱩᱢ ᱟᱪᱟᱨ ᱱᱤᱢᱵᱩ ᱟᱪᱟᱨ ᱚᱱᱟ ᱠᱚ ᱡᱚᱛᱚ ᱠᱚ ᱟᱪᱟᱨ ᱟᱪᱷᱟ ᱱᱚᱦᱟᱹᱜᱮ ᱱᱩᱢᱩ ᱫᱚ ᱤᱧ ᱤᱧ ᱦᱚᱧ ᱟᱪᱟᱨ ᱵᱟᱲᱟ ᱟᱠᱟᱫ ᱜᱮᱭᱟ᱾ ᱟᱨ ᱤᱧ ᱡᱚᱠᱷᱚᱱᱤᱧ ᱞᱟᱹᱭᱟ ᱤᱧ ᱠᱷᱩᱫ ᱛᱮ ᱤᱧᱫᱚ ᱩᱞ ᱱᱤᱢᱵᱩ ᱟᱨ ᱚᱱᱟ ᱟᱢᱲᱟ ᱱᱤᱭᱟᱹ ᱠᱚᱜᱮ ᱦᱟᱸᱜ ᱟᱪᱟᱨ ᱵᱟᱲᱟ ᱫᱚ ᱦᱩᱭ ᱠᱟᱱᱟ ᱱᱤᱛ ᱦᱟᱹᱵᱤᱡ ᱫᱚ᱾ ᱟᱨ ᱤᱧᱫᱚ ᱦᱟᱸᱜ ᱱᱚᱜᱼᱚ ᱱᱚᱣᱟ ᱟᱹᱰᱤ ᱠᱟᱡ ᱥᱤᱵᱤᱞᱤᱧ ᱵᱩᱡᱷᱟᱹᱣ ᱠᱟᱫᱟ ᱱᱤᱛ ᱦᱟᱹᱵᱤᱡ ᱫᱚ ᱡᱮ ᱚᱱᱟ ᱪᱮᱫ ᱠᱚ ᱢᱮᱛᱟᱜᱼᱟ᱾ ᱚᱱᱟ ᱟᱹᱢᱥᱤ ᱩᱞ ᱟᱢᱥᱤ ᱚᱱᱟ ᱦᱚᱸ ᱡᱚᱢ ᱦᱩᱭᱩᱜᱼᱟ ᱟᱨ ᱚᱱᱟ ᱥᱟᱶ-ᱥᱟᱶᱛᱮ ᱛᱮ ᱟᱨ ᱚᱱᱟ ᱫᱟᱜ ᱥᱚᱢᱚᱭ ᱦᱟᱸᱜ ᱢᱮᱱ ᱜᱮᱭᱟᱢ ᱚᱱᱟ ᱫᱟᱜᱟᱦᱟ ᱫᱟᱜ ᱥᱚᱢᱢᱚᱭ ᱦᱟᱹᱠᱩ ᱵᱚ ᱡᱷᱟᱹᱞᱤ ᱠᱚᱣᱟ ᱟᱫᱚ ᱦᱟᱹᱠᱩ ᱥᱟ ᱥᱟᱶᱛᱮ ᱡᱚᱠᱷᱚᱱ ᱚᱱᱟ ᱩᱞ ᱟᱢᱥᱤᱢ ᱞᱟᱜᱟᱣᱼᱟ᱾ ᱢᱤᱫ ᱵᱟᱨ ᱟᱨ ᱟᱢᱲᱟᱢ ᱞᱟᱜᱟᱣᱟᱜᱼᱟ, ᱛᱚ ᱟᱹᱰᱤ ᱡᱚᱢᱠᱟᱜᱼᱟ᱾ ᱢᱮᱱᱠᱷᱟᱱ ᱮᱠᱮ ᱟᱹᱰᱤ ᱥᱤᱵᱤᱞ ᱵᱩᱡᱷᱟᱹᱜᱼᱟ ᱟᱭᱢᱟ ᱫᱟᱜᱟᱢ ᱡᱚᱢᱟ ᱚᱱᱟᱟᱨᱚᱱ ᱛᱮ ᱛᱚ ᱟᱯᱮ ᱥᱮᱫ ᱚᱱᱠᱟ ᱪᱮᱫᱮᱠᱟ ᱩᱞ ᱟᱢᱥᱤ ᱟᱨ ᱪᱮᱫ ᱠᱚ ᱟᱹᱰᱤ ᱡᱚᱢᱠᱟᱜᱼᱟ ᱵᱚᱞᱮ ᱟᱨ ᱟᱹᱰᱤ ᱥᱤᱵᱤᱞ ᱵᱩᱡᱷᱟᱹᱜᱼᱟ᱾ ᱚᱱᱟ ᱵᱟᱨᱮ ᱛᱮ ᱢᱤᱫ ᱵᱟᱨ ᱠᱟᱛᱷᱟ ᱠᱚ ᱞᱟᱹᱭ ᱢᱮᱥᱮ
ᱦᱩᱸ ᱦᱚᱸ ᱚᱠᱟᱴᱟᱜ ᱮᱢ ᱞᱟᱹᱭ ᱠᱮᱫᱮ ᱚᱱᱮ ᱚᱱᱟᱦᱚᱸ ᱤᱧᱦᱚᱸ ᱟᱹᱰᱤ ᱱᱟ ᱱᱟᱯᱟᱭᱤᱧ ᱵᱩᱡᱷᱟᱹᱣ ᱜᱮᱭᱟ ᱦᱟᱸᱜ᱾ ᱥᱮᱧ ᱟᱹᱭᱠᱟᱹᱣᱟ ᱢᱮᱱᱠᱷᱟᱱ ᱱᱚᱣᱟ ᱟᱢᱥᱤ ᱫᱚ ᱦᱟᱸᱜ ᱱᱚᱣᱟ ᱟᱹᱰᱤ ᱡᱟᱹᱥᱛᱤ ᱛᱤᱱᱟᱹᱜ ᱱᱟᱯᱟᱭ ᱫᱚ ᱵᱟᱹᱧ ᱵᱩᱡᱷᱟᱹᱣᱟ ᱦᱮᱸ ᱱᱚᱱᱠᱟᱧ ᱱᱚᱣᱟ ᱠᱚᱢ ᱞᱟᱹᱭ ᱠᱮᱫᱟ ᱟᱢᱲᱟ᱾ ᱱᱚᱣᱟ ᱟᱢᱲᱟ ᱟᱨ ᱦᱟᱹᱠᱩ ᱛᱩᱞᱩᱡ ᱫᱚ ᱟᱹᱰᱤ ᱡᱟᱹᱥᱛᱤ ᱟ ᱦᱚᱞ ᱞᱮ ᱩᱛᱩ ᱠᱚᱜᱮᱭᱟ ᱦᱟᱸᱜ᱾ ᱚᱠᱟ ᱫᱚ ᱠᱟᱹᱴᱤᱡ ᱦᱟᱹᱠᱩ ᱩᱱᱠᱩ ᱛᱩᱞᱩᱡ ᱟᱹᱰᱤ ᱢᱚᱸᱡᱽ ᱵᱩᱡᱷᱟᱹᱜᱼᱟ᱾ ᱨᱟᱥᱮ ᱞᱮᱠᱷᱟᱡ ᱮᱢ ᱱᱚᱣᱟ ᱟᱢᱲᱟ ᱛᱩᱞᱩᱡ ᱟᱹᱰᱤ ᱢᱚᱸᱡᱽ ᱵᱩᱡᱷᱟᱹᱜᱼᱟ ᱟᱨ ᱱᱚᱣᱟ ᱨᱚᱠᱚᱡ ᱦᱚᱸᱞᱮ ᱟᱢᱲᱟ ᱛᱩᱞᱩᱡ ᱞᱮ ᱩᱛᱩ ᱵᱟᱲ ᱠᱟᱜ ᱠᱚᱜᱮᱭᱟ᱾ ᱛᱚ ᱱᱚᱱᱠᱟ ᱟᱢᱲᱟ ᱫᱚ ᱟᱹᱰᱤ ᱱᱟᱯᱟᱭ ᱵᱩᱡᱷᱟᱹᱜᱼᱟ᱾ ᱡᱟᱦᱟᱱᱟᱜ ᱨᱮᱜᱮ ᱟᱢᱲᱟᱢ ᱞᱟᱜᱟᱣᱟ᱾ ᱱᱚᱱᱠᱟ ᱟᱹᱰᱤ ᱥᱤᱵᱤᱞ ᱵᱩᱡᱷᱟᱹᱜᱼᱟ, ᱩᱛᱩ ᱠᱚᱦᱟ ᱥᱮ ᱟᱢᱲᱟ ᱡᱚᱡᱚ ᱟᱵᱚ ᱥᱟᱱᱛᱟᱲ ᱥᱚᱢᱟᱡᱽ ᱨᱮᱫᱚ ᱡᱟᱹᱥᱛᱤ ᱠᱚ ᱵᱮᱣᱦᱟᱨᱟ ᱟᱨ ᱫᱤᱠᱩ ᱠᱚᱫᱚᱢ ᱢᱮᱱ ᱞᱮᱠᱷᱟᱡ ᱴᱟᱢᱟᱴᱚᱨ ᱥᱮ ᱠᱩᱲᱪᱟᱹ ᱚᱱᱟ ᱠᱚ ᱵᱮᱵᱚᱦᱟᱨᱟ ᱟᱫᱚ ᱢᱮᱱ ᱫᱟᱲᱮᱭᱟᱜᱼᱟ᱾ ᱵᱚᱞᱮ ᱱᱚᱣᱟ ᱟᱢᱲᱟ ᱟᱨ ᱱᱚᱣᱟ ᱪᱮᱫ ᱤᱧ ᱢᱮᱱ ᱠᱮᱫᱟ ᱦᱟᱸᱜ ᱡᱚᱡᱚ ᱱᱚᱣᱟ ᱠᱤᱱ ᱫᱚ ᱦᱟᱸᱜ ᱟᱵᱚ ᱢᱟᱱᱮ ᱴᱟᱢᱟᱴᱳ ᱥᱮ ᱱᱚᱣᱟ ᱠᱩᱲᱪᱟᱹ ᱞᱟᱹᱜᱤᱫ ᱵᱚᱱ ᱵᱮᱣᱦᱟᱨ ᱮᱫᱟ ᱦᱟᱸᱜ ᱛᱚ ᱟᱯᱮ ᱥᱮᱫ ᱪᱮᱫ ᱞᱮᱠᱟ ᱱᱚᱣᱟ ᱟᱢᱲᱟ ᱟᱨ ᱱᱚᱣᱟ ᱡᱚᱡᱚ ᱡᱟᱦᱟᱱᱟᱜ ᱮᱴᱟᱜᱛ ᱨᱮᱯᱮ ᱵᱮᱵᱚᱦᱟᱨ ᱵᱟᱲᱟᱭ ᱜᱮᱭᱟ ᱥᱮ ᱪᱮᱫ ᱞᱮᱠᱟ?
ᱦᱮᱸ ᱦᱮᱸ ᱟᱞᱮ ᱮᱥᱮᱫ ᱦᱚᱸ ᱟᱹᱰᱤ ᱵᱮᱵᱚᱦᱟᱨ ᱜᱮ ᱜᱮᱭᱟ ᱠᱚ ᱟᱨ ᱵᱮᱵᱟᱨ ᱜᱮᱭᱟᱞᱮ ᱟᱨ ᱟᱨ ᱚᱱᱟ ᱫᱚ ᱢᱮᱱ ᱠᱤᱭᱟᱹᱟᱹᱧ ᱵᱚᱞᱮ ᱦᱚᱲ ᱫᱚ ᱥᱤᱵᱤᱞ ᱠᱚᱣᱟ ᱥᱮ ᱵᱟᱝ ᱤᱧ ᱫᱚ ᱟᱹᱰᱤ ᱥᱤᱵᱤᱞᱤᱧ ᱵᱩᱡᱷᱟᱹᱣᱟ ᱵᱚᱞᱮ ᱯᱩᱨᱟᱹ ᱢᱚᱡᱽ ᱛᱮ ᱫᱟᱠᱟᱧ ᱡᱚᱢ ᱩᱱ ᱦᱤᱞᱟᱜ ᱫᱚ ᱚᱱᱟ ᱟᱢᱲᱟ ᱫᱚ ᱟᱨᱦᱚᱸ ᱡᱟᱦᱟᱱᱟᱜ ᱥᱚᱸᱜᱮ ᱜᱮ ᱢᱤᱞᱟᱹᱜᱼᱟ, ᱟᱹᱞᱩ ᱥᱚᱸᱜᱮᱢ ᱦᱚᱸᱢ ᱢᱮᱥᱟᱞ ᱫᱟᱲᱮᱭᱟᱜᱼᱟ ᱟᱨᱦᱚᱸ ᱚᱠᱟ ᱦᱩᱭᱱᱟ ᱚᱱᱮᱢ ᱞᱟᱹᱭ ᱠᱮ ᱚᱱᱟ ᱫᱟ ᱯᱤᱱᱰᱟᱹ ᱚᱱᱟ ᱩᱠᱟ ᱫᱟ ᱠᱷᱚᱱ ᱤᱸᱭᱟᱸᱭ ᱚᱱᱟ ᱦᱚᱸᱢ ᱚᱱᱟ ᱦᱚᱸ ᱟᱹᱰᱤ ᱥᱤᱵᱤᱞ ᱵᱩᱡᱷᱟᱹᱜᱼᱟ ᱚᱱᱟ ᱥᱚᱸᱜᱮ ᱟᱢᱲᱟ ᱢᱮᱥᱟᱞ ᱠᱟᱛᱮ ᱟᱨᱦᱚᱸ ᱥᱤᱵᱤᱞ ᱚᱱᱟ ᱫᱚ ᱟᱨ ᱤᱱᱟᱹ ᱵᱟᱫ ᱠᱟᱛᱮ ᱦᱟᱹᱠᱩ ᱥᱚᱸᱜᱮ ᱦᱚᱸ ᱢᱮᱥᱟᱞ ᱫᱟᱲᱮᱭᱟᱜᱼᱟ᱾ ᱟᱨ ᱟᱭᱢᱟ ᱞᱮᱠᱟᱱᱟᱜ ᱚᱱᱠᱟᱱᱟᱜ ᱩᱛᱩ ᱛᱮᱭᱟᱜ ᱢᱮᱱᱟᱜ ᱠᱟᱫᱟ ᱡᱮ ᱟᱢ ᱞᱟᱹᱜᱽ ᱵᱷᱟᱹᱜᱽ ᱮᱢᱢ ᱢᱮᱱ ᱞᱮᱠᱷᱟᱱ ᱡᱚᱛᱚ ᱨᱮᱜᱮ ᱢᱮᱥᱟᱞ ᱫᱟᱲᱮᱼᱟ ᱟᱨᱮᱢ ᱡᱚᱢ ᱫᱟᱲᱮᱭᱟᱜᱼᱟ ᱚᱱᱟ ᱟᱫᱚ, ᱟᱨᱮ ᱤᱱᱟᱹ ᱵᱟᱫ ᱠᱟᱛᱮᱫ ᱚᱠᱟ ᱡᱚᱡᱚ ᱦᱚᱢ ᱞᱟᱹᱭ ᱠᱮᱭᱟ ᱚᱱᱟ ᱦᱚᱸᱦᱚᱸ ᱡᱚᱛᱚᱣᱟᱜ ᱜᱮ ᱢᱮᱥᱟᱞᱟᱢ ᱟᱹᱞᱩ ᱨᱮᱦᱚᱸ ᱥᱮ ᱚᱠᱟ ᱯᱤᱱᱰᱟᱹᱨ ᱨᱮᱦᱚᱸ ᱢᱮᱥᱟᱞ ᱫᱟᱲᱮᱭᱟᱜᱼᱟ ᱡᱚᱛᱚᱣᱟᱜ ᱨᱮᱜᱮᱢ ᱟᱹᱰᱤ ᱥᱤᱵᱤᱞᱚᱜᱼᱟ᱾ ᱟᱨ ᱟᱨᱮ ᱟᱨ ᱛᱚᱵᱮ ᱢᱤᱫ ᱫᱚᱢ ᱚᱱᱠᱟᱭ ᱫᱤᱥᱟᱹᱭᱫᱟ, ᱡᱮ ᱢᱤᱫ ᱫᱚᱢ ᱚᱱᱠᱟᱞᱮ ᱪᱟᱞᱟᱣ ᱞᱮᱱᱟ᱾ ᱟ ᱟᱸᱭ ᱠᱷᱮᱛ ᱛᱮ ᱥᱤᱭᱟᱹᱜ-ᱟᱭ ᱠᱷᱟᱹᱴᱤ ᱠᱟᱹᱴᱤ ᱧᱚᱜ ᱨᱮᱧ ᱤᱥᱟᱹᱭᱮᱫᱟ ᱛᱚ ᱚᱸᱰᱮ ᱫᱚ ᱵᱟᱵᱟ ᱫᱚ ᱠᱟᱰᱟᱭ-ᱮ ᱛᱮᱭ ᱥᱤᱭᱟᱹᱜ ᱠᱟᱱ ᱛᱟᱦᱮᱸᱱᱟ ᱟᱫᱚ ᱚᱸᱰᱮ ᱚᱱᱠᱟ ᱟᱪ ᱟᱪᱟᱨ ᱠᱚ ᱤᱫᱤᱭᱟᱜ ᱞᱮ ᱛᱟᱦᱮᱱᱟ ᱟᱨ ᱵᱟᱹᱭᱦᱟᱹᱲ ᱨᱮ ᱡᱚᱢ ᱫᱚ ᱟᱹᱰᱤ ᱨᱟᱹᱥᱠᱟᱹ ᱜᱮ ᱵᱩᱡᱷᱟᱹᱜᱼᱟ᱾ ᱟᱫᱚ ᱚᱱᱟᱛᱮ ᱵᱟᱹᱭᱦᱟᱹᱲ ᱨᱤᱧ ᱡᱚᱢ ᱞᱮᱫᱟ ᱟᱫᱚ ᱚᱱᱟᱛᱮ ᱵᱟᱹᱭᱦᱟᱹᱲ ᱨᱮᱧ ᱡᱚᱢ ᱞᱮᱫᱟ ᱟᱫᱚ ᱟᱹᱰᱤ ᱨᱟᱹᱥᱠᱟᱹᱧ ᱵᱩᱡᱷᱟᱹᱣ ᱞᱮᱫᱟ ᱟᱢ ᱚᱱᱠᱟ ᱵᱟᱹᱭᱦᱟᱹᱲ ᱨᱮᱢ ᱡᱚᱢ ᱵᱟᱲᱟ ᱞᱮᱫᱼᱟ? ᱚᱠᱟ ᱨᱟᱹᱥᱠᱟᱹᱢ ᱵᱩᱡᱷᱟᱹᱣ ᱟᱠᱟᱫᱟ?
ᱦᱮᱸ ᱱᱚᱝᱠᱟ ᱤᱧ ᱦᱚᱸᱧ ᱢᱟᱱᱮ ᱚᱱᱟᱢ ᱫᱤᱥᱟᱹ ᱦᱚᱪᱚ ᱠᱟᱫᱤᱧᱟ ᱱᱚᱣᱟ ᱥᱤᱭᱟᱹᱜ ᱡᱚᱠᱷᱟᱡᱽ ᱟᱫᱚ ᱥᱤᱭᱳᱜ ᱫᱚ ᱵᱟᱝ ᱟᱞᱮ ᱫᱚ ᱟᱞᱮ ᱫᱚ ᱱᱚᱣᱟ ᱦᱩᱲᱩ ᱨᱚᱦᱚᱭ ᱞᱮ ᱪᱟᱞᱟᱣ ᱟᱠᱟᱱ ᱛᱟᱦᱮᱸᱱᱟ ᱟᱫᱚ ᱦᱩᱲᱩ ᱨᱚᱦᱚᱭ ᱡᱚᱠᱷᱟᱡ ᱟᱢᱲᱟ ᱛᱩᱞᱩᱡ ᱱᱚᱶᱟ ᱠᱟᱴᱠᱚᱢ ᱞᱮ ᱩᱛᱩ ᱞᱮᱫ ᱠᱚᱣᱟ ᱟᱫᱚ ᱤᱧ ᱫᱚ ᱠᱟᱴᱠᱚᱢ ᱨᱮᱱᱟᱜ ᱟᱹᱰᱤ ᱢᱚᱸᱡ ᱟᱹᱰᱤ ᱢᱚᱸᱡᱽ ᱢᱚᱸᱡᱽ ᱤᱧ ᱟᱹᱭᱠᱟᱹᱣᱟ ᱥᱤᱵᱤᱞᱤᱧ ᱟᱹᱭᱠᱟᱹᱣᱟ ᱡᱚᱠᱷᱚᱱ ᱚᱱᱟ ᱠᱟᱴᱠᱚᱢ ᱟᱨ ᱟᱢᱲᱟ ᱢᱮᱥᱟᱞ ᱠᱟᱛᱮᱢ ᱩᱛᱩᱭᱟ ᱛᱚ ᱟᱹᱰᱤ ᱥᱤᱵᱤᱞ ᱵᱩᱡᱷᱟᱹᱜᱼᱟ ᱟᱹᱰᱤ ᱨᱚᱢᱚᱡᱽ ᱥᱮ ᱢᱮᱱ ᱫᱟᱲᱮᱭᱟᱜᱼᱟ᱾ ᱚᱱᱟ ᱟᱹᱰᱤ ᱱᱟᱯᱟᱭᱤᱧ ᱵᱩᱡᱷᱟᱹᱣᱟ ᱟᱯᱮ ᱥᱮᱫ ᱪᱮᱫ ᱞᱮᱠᱟ ᱱᱚᱱᱠᱟ ᱵᱚᱞᱮ ᱡᱟᱦᱟᱸᱥᱮᱫ ᱜᱟᱪᱷᱤ ᱛᱩᱫ ᱥᱮ ᱱᱚᱝᱠᱟ ᱦᱩᱲᱩ ᱨᱚᱦᱚᱭ ᱡᱚᱠᱷᱟᱭ ᱚᱱᱛᱮ ᱨᱮ ᱫᱟᱠᱟ ᱯᱮ ᱡᱚᱢ ᱜᱮᱭᱟ ᱥᱮ ᱚᱲᱟᱜ ᱨᱮ ᱦᱮᱡ ᱠᱟᱛᱮ? ᱫᱟᱠᱟᱵᱩ ᱡᱚᱢᱟ
ᱦᱮᱸ ᱮᱥᱮ ᱫᱚ ᱚᱲᱟᱜ ᱨᱮᱜᱮ ᱡᱚᱢ ᱦᱩᱭᱩᱜᱼᱟ ᱟᱫᱚ ᱚᱱᱟ ᱡᱚᱠᱷᱚᱱ ᱦᱟᱸᱜ ᱚᱱᱮ ᱵᱟᱹᱭᱦᱟᱹᱲ ᱥᱮᱫ ᱨᱮ ᱚᱱᱮ ᱥᱤᱭᱟᱹᱜ ᱠᱩᱞᱮ ᱪᱟᱞᱟᱣ ᱵᱟᱲᱟ ᱠᱚᱜᱼᱟ ᱩᱱ ᱥᱚᱢᱚᱭ ᱡᱚᱢ ᱵᱟᱲᱟ ᱦᱩᱭᱩᱜᱼᱟ᱾ ᱟᱫᱚ ᱟᱹᱰᱤ ᱱᱟᱯᱟᱭ ᱵᱩᱡᱷᱟᱹᱜᱼᱟ ᱵᱟᱹᱭᱦᱟᱹᱲ ᱥᱮᱫ ᱨᱮ ᱡᱚᱢ ᱫᱚ ᱵᱚᱞᱮ ᱟᱹᱰᱤ ᱥᱤᱵᱤᱞ ᱵᱩᱡᱷᱟᱹᱜᱼᱟ ᱢᱮᱱᱠᱮᱭᱟᱢ ᱟᱨ ᱡᱚᱛᱚᱣᱟᱜ ᱜᱮᱛᱮ ᱚᱸᱰᱮ ᱥᱩᱵᱤᱫᱷᱟ ᱤᱫᱤ ᱦᱩᱭᱩᱜᱼᱟ ᱢᱮᱱᱠᱮᱭᱟᱢ ᱚᱱᱟ ᱫᱚ ᱫᱟᱜ ᱦᱚᱸ ᱚᱸᱰᱮᱜᱤ ᱟᱹᱨᱩᱵᱚᱜ ᱢᱮ ᱟᱹᱣᱲᱤᱜᱤ ᱡᱟᱦᱟᱸᱞᱮᱠᱟᱜᱤ ᱟᱨ ᱚᱸᱰᱮᱜᱤ ᱫᱩᱲᱩᱵ ᱢᱮ ᱚᱱᱟ ᱫᱟᱜ ᱪᱮᱛᱟᱱ
ᱟᱨ
ᱜᱤᱫᱽᱨᱟᱹ ᱥᱚᱢᱚᱭ ᱫᱚ ᱪᱮᱫ ᱚᱸᱰᱮ ᱜᱮ ᱫᱩᱲᱩᱵ ᱢᱮ ᱯᱤᱸᱰᱟᱹ ᱨᱮ ᱜᱮ ᱠᱚ ᱫᱟᱹᱲ ᱵᱟᱲᱟᱭᱟ ᱩᱱᱠᱩ ᱦᱚᱸ ᱛᱷᱚᱲᱟ ᱜᱟᱱ ᱪᱩᱨᱩᱡ ᱟᱠᱚ ᱢᱮ ᱟᱹᱰᱤ ᱱᱟᱯᱟᱭ ᱵᱩᱡᱷᱟᱹᱟ ᱡᱚᱢᱨᱮ ᱚᱸᱰᱮ ᱛᱚᱵᱮ ᱦᱮᱸ ᱢᱟ ᱟᱹᱰᱤ ᱜᱟᱱ ᱜᱮ ᱦᱟᱸᱜ ᱥᱚᱢᱚᱭ ᱦᱚᱸ ᱦᱳᱭ ᱟᱠᱟᱱ ᱱᱚᱛᱮ ᱨᱮ ᱴᱷᱟᱜ ᱴᱚᱜ ᱥᱟᱰᱮ ᱠᱟᱱᱟ ᱪᱮᱫ ᱠᱚᱪᱚ ᱦᱟᱸᱜ ᱟᱫᱚ ᱡᱟᱦᱟᱱᱟᱜ ᱢᱩᱪᱟᱹᱫ ᱨᱮᱭᱟᱜ ᱨᱚᱲ ᱢᱮᱱᱟᱜ ᱠᱷᱟᱱ ᱨᱚᱲ ᱢᱮ ᱠᱷᱟᱱ ᱚᱱᱟ ᱢᱩᱪᱟᱹᱫ ᱵᱟᱲᱟ ᱟᱨ ᱡᱮᱢᱚᱱ ᱟᱨᱠᱷᱟᱱ ᱡᱟᱦᱟᱱᱟᱜ ᱚᱱᱠᱟ ᱵᱟᱝ ᱦᱩᱭᱩᱜ-ᱟ ᱡᱮᱢᱚᱱ
ᱦᱮᱸ ᱢᱟᱱᱮᱢ ᱞᱟᱹᱭ ᱫᱟᱲᱮᱭᱟᱜ-ᱟ ᱵᱚᱞᱮ ᱡᱟᱦᱟᱱᱟᱜ ᱜᱮ ᱟᱵᱚ ᱥᱟᱱᱛᱟᱲ ᱥᱟᱱᱛᱟᱲ ᱥᱚᱢᱟᱡᱽ ᱡᱚᱢᱟᱜ ᱠᱚ ᱢᱮᱱᱟᱜ-ᱟ᱾ ᱥᱩᱫᱽᱫᱷᱚ ᱡᱤᱱᱤᱥ ᱠᱚ ᱢᱮᱱᱟᱜ-ᱟ ᱟᱢᱲᱟ ᱠᱚᱞᱟᱝ ᱜᱟᱞᱢᱟᱨᱟᱣ ᱠᱮᱫᱟ ᱱᱚᱣᱟ ᱪᱟᱹᱴᱱᱤ ᱠᱚ ᱢᱟᱱᱮ ᱟᱹᱰᱤ ᱥᱤᱵᱤᱞ ᱵᱩᱡᱷᱟᱹᱜ-ᱟ ᱢᱟᱱᱮ ᱛᱤᱱᱟᱹᱜ ᱟᱵᱚᱣᱟᱜ ᱥᱚᱢᱟᱡᱽ ᱨᱮ ᱡᱚᱢ ᱧᱩ ᱢᱮᱱᱟᱜ-ᱟ ᱚᱱᱟ ᱜᱮ ᱡᱚᱢ ᱵᱟᱲᱟᱭ ᱠᱷᱟᱡ ᱫᱚ ᱱᱟᱯᱟᱭ ᱦᱩᱭᱩᱜ-ᱟ᱾ ᱟᱨ ᱡᱟᱦᱟᱸᱱᱟᱜ ᱚᱱᱟ ᱫᱤᱠᱩ ᱠᱚ ᱟᱠᱷᱨᱤᱝ ᱵᱟᱲᱟᱭ ᱚᱱᱟ ᱵᱟᱡᱟᱨ ᱠᱚᱨᱮ ᱚᱱᱟ ᱫᱚ ᱠᱚᱢ ᱵᱚᱱ ᱵᱮᱵᱦᱟᱨ ᱮᱱᱛᱮ ᱚᱱᱟ ᱠᱚᱨᱮ ᱫᱚ